ᱦᱮᱸ
ᱦᱚᱸ ᱡᱚᱸᱦᱟᱨ ᱜᱮ ᱾
ᱪᱮᱫ ᱠᱚ ᱪᱤᱠᱟᱹ ᱵᱟᱲᱟᱭ ᱦᱳᱭᱳᱜ ᱠᱟᱱᱟ? ᱦᱮᱸ ᱱᱟᱯᱟᱭ ᱵᱟᱲᱟ ᱱᱤᱛᱚᱜ ᱫᱚ ᱾ ᱚᱠᱟ ᱞᱮᱠᱟ?
ᱪᱮᱫ ᱠᱚ ᱵᱮᱱ ᱪᱤᱠ ᱵᱟᱲᱟᱭᱮᱫ ᱠᱟᱱᱟ?
ᱫᱩᱲᱩ ᱵᱲᱟ ᱦᱩᱭ ᱠᱟᱱᱟ ᱾ ᱟ ᱵᱟᱭᱨᱮ ᱠᱚᱨᱮ ᱫᱩᱲᱩᱵ ᱵᱟᱲᱟ ᱦᱳᱭ ᱠᱟᱱᱟ, ᱫᱩᱲᱩᱵ ᱵᱟᱲᱟ ᱦᱳᱭ ᱠᱟᱱᱟ ᱵᱟᱭᱨᱮ ᱨᱮ ᱾
ᱚ ᱾
ᱯᱨᱪᱩᱨ ᱜᱚᱨᱚᱢ ᱠᱟᱱᱟ ᱛᱚ ᱾
ᱦᱳᱭ ᱜᱟᱱ ᱢᱟ ᱜᱟᱱ ᱠᱟᱱ ᱜᱮᱭᱟ ᱾ ᱟᱹᱞᱤᱧ ᱦᱚᱸ ᱱᱚᱝᱠᱟ ᱫᱩᱲᱩᱵ ᱵᱟᱲᱟ ᱦᱩᱭ ᱠᱟᱱᱟ ᱵᱟᱦᱨᱮ ᱠᱚᱨᱮᱫ ᱜᱚᱨᱚᱢ ᱠᱟᱱᱟ ᱛᱚ ᱾
ᱟᱪᱪᱷᱟ ᱟᱪᱪᱷᱟ
ᱟᱨ ᱛᱟᱦᱞᱮ ᱡᱚᱢ ᱠᱚᱫᱚ ᱦᱩᱭ ᱵᱟᱲᱟᱭ ᱱᱟᱥᱮ
ᱡᱚᱢ ᱠᱚᱫᱚ ᱵᱟᱝ ᱡᱚᱢ ᱦᱩᱭ ᱠᱟᱱᱟ, ᱡᱚᱢ ᱵᱟᱲᱟ ᱦᱳᱭᱳᱜᱼᱟ ᱚᱭ ᱟᱨ ᱢᱤᱫ ᱜᱟᱲᱤ ᱯᱚᱨᱮ ᱦᱟᱜ ᱡᱚᱢ ᱦᱩᱭᱩᱜ-ᱟ ᱾ ᱵᱟᱝ ᱛᱳ ᱚ ᱡᱚᱢ ᱞᱮᱠᱷᱟᱱ ᱛᱚ ᱡᱟᱹᱯᱤᱫ ᱥᱟᱱᱟᱣᱟ ᱟᱫᱚ ᱤᱱᱟᱹ ᱠᱷᱟᱛᱤᱨ ᱛᱮ ᱡᱚᱢ ᱵᱟᱝ ᱦᱩᱭᱩᱜ ᱠᱟᱱᱟ ᱡᱚᱢ ᱴᱟᱭᱤᱢ ᱢᱮᱱᱟᱜ ᱜᱮᱭᱟ ᱾ ᱞᱚᱜᱚᱱ ᱵᱟᱝ ᱡᱚᱢ ᱦᱳᱭᱳᱜ ᱜᱮᱭᱟ ᱟᱨᱠᱤ ᱾ ᱟᱫᱚ ᱟᱹᱵᱤᱱ ᱵᱤᱱ ᱡᱚᱢ ᱠᱮᱜᱼᱟ?
ᱚ ᱟᱹᱞᱤᱧ ᱵᱟᱝ ᱡᱚᱢ ᱦᱳᱭ ᱠᱟᱱᱟ, ᱡᱚᱢ ᱦᱩᱭᱩᱜᱼᱟ ᱦᱟᱸᱜ ᱮᱱᱛᱮ ᱢᱮ
ᱚᱸ ᱟᱪᱪᱷᱟ ᱟᱪᱪᱷᱟ ᱟᱪᱪᱷᱟ ᱾ ᱟᱨ ᱚᱲᱟᱜ ᱨᱮᱱ ᱟᱨ ᱚᱲᱟᱜ ᱠᱚᱨᱮ ᱫᱚ ᱱᱟᱯ
ᱟᱨ ᱛᱟᱦᱚᱞᱮ ᱛᱮᱦᱤᱧ ᱫᱚ ᱛᱮᱦᱮᱧ ᱢᱟ ᱛᱟᱦᱮᱸ ᱞᱮᱱ ᱵᱤᱥᱥᱚ ᱯᱚᱨᱭᱟᱵᱚᱱ ᱫᱤᱵᱚᱥ ᱛᱟᱦᱮᱸ ᱠᱟᱱᱟ ᱪᱮᱫ ᱞᱮᱠᱟᱵᱮᱱ ᱢᱟᱱᱟᱣ ᱵᱟᱛᱟᱣ ᱠᱮᱫᱟ?
ᱢᱟᱱᱟᱣ ᱵᱟᱛᱟᱣ ᱫᱚᱻ ᱢᱟᱱᱟᱣ ᱵᱟᱛᱟᱣ ᱦᱳᱭ ᱞᱮᱱ ᱜᱮᱭᱟ ᱡᱮᱸᱜᱮᱫ ᱵᱤᱫᱽᱫᱟᱹᱜᱟᱲ ᱪᱟᱞᱟᱣ ᱦᱩᱭ ᱞᱮᱱᱟ, ᱛᱚ ᱚᱸᱰᱮ ᱫᱚ ᱟᱨ ᱫᱟᱨᱮ ᱠᱚ ᱥᱟᱶᱛᱮ, ᱟᱨ ᱱᱟᱥᱮᱱᱟᱜ ᱟᱸ ᱨᱮᱞᱤᱻ ᱠᱚᱨᱟᱣ ᱦᱩᱭ ᱱᱟ ᱦᱮᱸ, ᱚᱸᱰᱮ ᱨᱮᱞᱤ ᱵᱟᱲᱟ ᱦᱩᱭ ᱠᱟᱛᱮ ᱫᱟᱨᱮ ᱠᱚ ᱨᱚᱦᱚᱭ ᱪᱚ ᱵᱟᱲᱟ ᱦᱳᱭ ᱱᱟ ᱦᱳᱭ ᱱᱟ ᱛᱟᱦᱞᱮ ᱚᱸᱰᱮ ᱨᱚᱯᱚᱲ ᱵᱟᱲᱟ ᱠᱟᱛᱮᱜ ᱱᱚᱜ-ᱚᱭ ᱛᱚ ᱟᱨ ᱯᱟᱸᱪ ᱵᱟᱡᱮ ᱥᱮᱫ ᱟᱫᱚ ᱚᱲᱟᱜ ᱠᱚᱨᱮ ᱜᱮ ᱡᱤᱨᱟᱹᱣ ᱵᱟᱲᱟ ᱦᱳᱭ ᱠᱟᱱᱟ ᱦᱤᱛᱚᱜ ᱫᱚ ᱾
ᱟ ᱛᱟᱦᱚᱞᱮ ᱠᱟᱹᱢᱤ ᱠᱟᱹᱥᱱᱤ ᱠᱚ ᱪᱮᱫ ᱞᱮᱠᱟ ᱪᱟᱞᱟᱜ ᱠᱟᱱᱟ?
ᱠᱟᱹᱢᱤ ᱠᱟᱹᱥᱱᱤ ᱫᱚ ᱱᱤᱭᱟᱹ ᱜᱷᱟᱹᱲᱤᱡ ᱫᱚ ᱠᱟᱹᱢᱤ ᱠᱟᱹᱥᱱᱤ ᱫᱚ ᱚᱱᱠᱟ ᱫᱚ ᱚᱸ ᱵᱟᱝ ᱪᱟᱞᱟᱣ ᱦᱳᱭ ᱠᱟᱱᱟ ᱾ ᱚᱱᱟ ᱠᱚ ᱡᱮᱸᱜᱮᱫ ᱵᱤᱨᱫᱟᱹᱜᱟᱲ ᱠᱚᱨᱮ ᱜᱮ ᱮᱠᱷᱚᱱ ᱫᱚ ᱪᱟᱞᱟᱣ ᱵᱟᱲᱟ ᱦᱳᱭᱳᱜ ᱠᱟᱱᱟ ᱛᱚ ᱾ ᱠᱟᱹᱢᱤ ᱠᱟᱹᱥᱱᱤ ᱢᱟ ᱮᱠᱷᱚᱱ ᱫᱚ ᱵᱟᱹᱱᱩᱜ ᱠᱟᱫᱟ ᱟᱫᱚ ᱢᱮᱱᱟᱜ ᱟᱠᱟᱫ ᱨᱮᱦᱚᱸ ᱮᱠᱷᱱ ᱟᱸᱻ ᱟᱨ ᱛᱚᱞᱟ ᱠᱚᱻ ᱟᱨ ᱜᱤᱫᱤ ᱭᱟᱠᱟ ᱟᱠᱚ ᱨᱳᱦᱤᱱᱡᱤ ᱯᱚᱨᱚᱵ ᱩᱱ ᱚᱠᱛᱚᱨᱮ ᱱᱟᱥᱮ-ᱱᱟᱥᱮ ᱦᱩᱭ ᱟᱠᱟᱱᱟ᱾ ᱛᱚ ᱥᱮᱨᱢᱟ ᱡᱟᱹᱲᱤ ᱜᱮ ᱠᱚᱭᱚᱜ ᱦᱩᱭ ᱟᱠᱟᱱᱟ ᱛᱤᱥᱚᱜ ᱦᱟᱸᱜ, ᱟᱸᱻ ᱥᱮᱨᱢᱟ ᱡᱟᱹᱲᱤ ᱢᱚᱡ ᱛᱮ ᱡᱟ. ᱲᱤᱭᱮᱫᱟᱭ, ᱪᱮᱫ ᱠᱚ ᱠᱟᱹᱴᱤᱡ ᱡᱟᱹᱥᱛᱤ ᱧᱚᱜ-ᱝ ᱫᱟᱜ ᱛᱚᱢᱵᱟ ᱞᱮᱱᱠᱷᱟᱱ ᱛᱚᱵᱮ ᱨᱚᱦᱚᱭ ᱫᱚ ᱜᱟᱱᱜᱼᱟ ᱛᱚᱠᱷᱚᱱ ᱟᱱᱤᱜ ᱢᱟᱦᱟ ᱠᱟᱹᱢᱤ ᱠᱚᱫᱚ ᱦᱮᱸ, ᱧᱟᱢᱚᱼᱟ ᱚᱱᱠᱟ ᱢᱚᱱᱮ ᱦᱩᱭᱩᱜ ᱠᱟᱱᱟ᱾
ᱦᱩᱸ᱾
ᱟᱵᱤᱧ
ᱚᱱᱟ ᱢᱟ ᱠᱟᱱ ᱜᱮᱭᱟ, ᱵᱟᱝᱜᱮ ᱵᱟᱯᱞᱟ ᱱᱤᱛᱚᱜ ᱦᱚᱸ ᱥᱮᱨᱢᱟ ᱡᱟᱹᱲᱤ ᱜᱮ ᱦᱟᱸᱜ ᱰᱤᱸᱜᱽᱭᱟ ᱤᱭᱟᱹᱣ ᱟᱠᱟᱫᱟᱭ ᱦᱟᱸᱜ ᱛᱤᱥᱮ ᱡᱟᱹᱲᱤᱭᱮᱫᱟ ᱢᱮᱱᱛᱮ ᱚᱱᱠᱟ ᱪᱟ ᱠᱟᱹᱢᱤ ᱠᱚᱜᱮ ᱦᱟᱸᱜ ᱱᱤᱛᱚᱜ ᱢᱟ᱾
ᱦᱮᱸ, ᱟᱵᱚ ᱵᱚᱱ ᱧᱮᱞᱮᱫ ᱜᱮᱭᱟ ᱱᱚᱜᱼᱚᱭ
ᱚᱱᱟ ᱦᱚᱸ᱾
ᱚᱠᱛᱚᱴᱟᱜ ᱫᱚ ᱵᱟᱭ ᱡᱟᱹᱲᱤᱜᱼᱟ ᱛᱚ ᱚᱱᱟ ᱜᱤ ᱟᱹᱰᱤ ᱟᱨ ᱫᱩᱠ ᱨᱮᱱᱟᱜ ᱠᱟᱛᱷᱟ ᱠᱟᱱᱟ ᱡᱟᱦᱟᱸ ᱛᱤᱱᱟᱜ ᱪᱟᱹᱥᱤ ᱦᱚᱸ ᱠᱚ ᱢᱮᱱᱟᱜ ᱟᱠᱟᱫ ᱠᱚᱣᱟ ᱩᱱᱠᱩ ᱫᱚ ᱡᱚᱛᱚ, ᱚᱱᱟ ᱥᱮᱨᱢᱟ ᱡᱟᱹᱲᱤ ᱨᱮᱱᱟᱜ ᱛᱟᱸᱜᱤ ᱛᱟᱬᱟᱜ ᱨᱮᱜᱮ ᱢᱮᱱᱟᱜ ᱟᱠᱟᱫ ᱠᱚᱣᱟ᱾ ᱦᱮᱸ ᱵᱟᱝ᱾
ᱚ ᱦᱳᱭ ᱱᱤᱛᱚᱜ ᱢᱟ ᱡᱚᱛᱚ ᱥᱮᱨᱢᱟ ᱦᱟ. ᱲᱤᱭᱟᱼᱜ ᱛᱟᱸᱜᱤ ᱨᱮ ᱜᱮ ᱢᱮᱱᱟᱜ ᱟᱠᱟᱫ ᱵᱚᱱᱟ ᱦᱟᱜ ᱜᱚᱴᱟ ᱜᱮ ᱦᱟᱸᱜ
ᱦᱮᱸ᱾
ᱢᱮᱱ ᱮᱫᱟ ᱞᱤᱧ ᱱᱤᱛᱚᱜ ᱢᱟ ᱜᱚᱴᱟ ᱥᱮᱨᱢᱟ ᱡᱟᱹᱲᱤ ᱨᱮᱭᱟᱜ ᱛᱟᱸᱜᱤ ᱜᱮ ᱢᱮᱱᱟᱜ ᱟᱠᱟᱫ ᱵᱚᱱᱟ᱾
ᱦᱮᱸ ᱚᱱᱟ ᱢᱟ ᱠᱟᱛᱷᱟ ᱠᱟᱱ ᱜᱮᱭᱟ᱾ ᱚᱱᱠᱟ ᱡᱤᱣᱤ ᱥᱮᱨᱢᱟ ᱡᱟᱹᱲᱤ ᱟᱵᱚ ᱦᱚᱸᱵᱚᱱ ᱧᱮᱞ ᱟᱠᱟᱜᱼᱟ ᱟᱵᱚ ᱡᱩᱫᱤ ᱵᱚᱱ ᱧᱮᱞᱟ ᱡᱮ ᱢᱟᱲᱟᱝ ᱥᱟᱶ ᱞᱚᱠᱷᱚ ᱦᱩᱭ ᱟᱠᱟᱱᱟ ᱡᱮ ᱱᱤᱛᱚᱜ ᱚᱠᱛᱚ ᱨᱮ ᱟᱵᱚ, ᱫᱟᱜ ᱡᱟᱹᱲᱤ ᱡᱟᱦᱟᱸ ᱞᱮᱠᱟ ᱵᱚᱱ ᱠᱚᱭᱚᱜ ᱠᱟᱜᱼᱟ ᱱᱤᱛᱚᱜ ᱚᱠᱛᱚ ᱨᱮᱫᱚ ᱵᱟᱭ ᱡᱟᱹᱲᱤᱭᱟ ᱡᱟᱦᱟᱸ ᱚᱠᱛᱚ ᱨᱮ ᱟᱵᱚᱣᱟᱜ ᱫᱟᱜ ᱡᱟᱹᱲᱤ ᱨᱮᱱᱟᱜ ᱞᱟᱹᱠᱛᱤ ᱠᱟᱱ ᱛᱟᱵᱚᱱᱟ ᱱᱤᱛᱚᱜ ᱚᱠᱛᱮ ᱫᱚ ᱵᱟᱭ ᱡᱟᱲᱤᱭᱟᱜᱼᱟ, ᱡᱚᱠᱷᱚᱱ ᱟᱵᱚ ᱦᱩᱲᱩ ᱠᱚ ᱠᱚᱵᱚᱱ ᱨᱚᱦᱚᱭ ᱠᱮᱫᱼᱟ ᱨᱚᱦᱚᱭ ᱯᱩᱨᱟᱹᱣ ᱠᱟᱛᱮᱫ ᱡᱚᱛᱚ ᱢᱚᱸᱡ ᱛᱮ ᱞᱟᱹᱭ ᱞᱮᱜᱮᱡ ᱦᱩᱲᱩ ᱠᱚᱵᱚᱱ ᱜᱮᱞᱮ ᱦᱚᱪᱚ ᱠᱮᱜᱼᱟ ᱦᱮᱸ ᱴᱟᱠᱟ ᱯᱩᱭᱥᱟᱹ ᱠᱟᱹᱣᱰᱤ ᱮ ᱮᱢ ᱠᱟᱛᱮᱫ ᱜᱮ ᱡᱩᱨ ᱧᱚᱜ, ᱟᱢᱫᱚ ᱡᱚᱠᱷᱚᱱ ᱟᱜ ᱵᱤᱞᱤᱜᱼᱟ ᱵᱤᱞᱤᱜ ᱚᱠᱛᱚ ᱨᱮᱵᱚᱱ ᱧᱮᱞᱟ ᱩᱱ ᱚᱠᱛᱚ ᱨᱮ ᱮᱢᱚᱱ ᱦᱩᱰᱩᱨ ᱵᱤᱡᱽᱞᱤ ᱟᱛᱮᱫ ᱫᱟᱜ ᱦᱮᱸ ᱯᱟᱥᱮ ᱚᱱᱟ ᱠᱚᱦᱚᱸ ᱟᱵᱚ ᱵᱟᱝᱵᱚᱱ ᱩᱫᱽᱟᱹᱨ ᱫᱟᱲᱮᱭᱟᱜᱼᱟ ᱦᱟᱸᱜ ᱵᱟᱝ ᱥᱮ᱾
ᱦᱳᱭ ᱚᱱᱟᱢᱟ ᱠᱟᱱ ᱜᱮᱭᱟ᱾
ᱟᱫᱚ ᱚᱱᱠᱟ ᱠᱤ ᱡᱮᱢᱚᱱ ᱟᱞᱮ ᱥᱮᱫ ᱚᱱᱠᱟ ᱦᱩᱭ ᱵᱟᱲᱟ ᱟᱠᱟᱱᱟ ᱛᱚ ᱟᱵᱮ ᱦᱮᱸ ᱟᱵᱤᱱᱟᱜ ᱚᱱᱛᱮ ᱚᱱᱠᱟ ᱦᱩᱭ ᱵᱟᱲᱟ ᱟᱠᱟᱱᱟ ᱠᱤ ᱦᱮᱸ᱾
ᱟᱞᱮ‌ ᱦᱚᱞᱮ ᱦᱩᱞ ᱢᱟᱦᱟ
ᱦᱮᱸ ᱦᱩᱞ ᱢᱟᱦᱟ, ᱦᱩᱞ ᱢᱟᱦᱟ ᱤᱫᱤ ᱠᱟᱛᱮ ᱫᱚ ᱮᱠᱷᱚᱱ ᱢᱚᱸᱡᱽᱜᱮ ᱡᱮ ᱪᱟᱞᱟᱜ ᱠᱟᱱᱟ ᱠᱟᱹᱢᱤ ᱦᱚᱨᱟ ᱠᱚᱫᱚ ᱢᱚᱸᱡᱽ ᱜᱮ ᱪᱟᱞᱟᱜ ᱠᱟᱱᱟ ᱛᱚ ᱩᱱ ᱥᱚᱢᱚᱭ ᱨᱮ ᱮᱠᱷᱚᱱ ᱨᱚᱯᱚᱲ ᱵᱟᱲᱟ ᱦᱩᱭᱩᱜ ᱠᱟᱱ ᱜᱮᱭᱟ ᱡᱮ ᱟᱨ ᱪᱮᱫ ᱞᱮᱠᱟ ᱡᱟᱸᱠ ᱡᱚᱢᱚᱠᱵᱚᱱ ᱠᱚᱨᱟᱣᱟ ᱛᱚ ᱚᱱᱟ ᱥᱟᱶᱛᱮ ᱟᱵᱚ ᱢᱟᱵᱚᱱ ᱠᱚᱨᱟᱣ ᱮᱫ ᱜᱮ ᱥᱟᱶᱛᱮ ᱡᱩᱫᱤ ᱟᱵᱚ ᱦᱩᱰᱤᱧ-ᱦᱩᱰᱤᱧ ᱜᱤᱫᱽᱨᱟᱹ ᱠᱚ ᱞᱟᱹᱜᱤᱫ ᱥᱮ ᱥᱮᱬᱟ ᱠᱚ ᱞᱟᱹᱜᱤᱫ ᱦᱚᱸ ᱡᱩᱫᱤ ᱚᱱᱠᱟᱱᱟᱜ ᱠᱤᱪᱷᱩ ᱦᱮᱯᱨᱟᱣ ᱵᱚᱱ ᱫᱚᱦᱚ ᱠᱮᱭᱟ ᱟᱹᱰᱤ ᱜᱤ ᱱᱟᱯᱟᱭ ᱠᱚᱜᱼᱟ᱾ ᱛᱚ ᱚᱱᱟ ᱨᱮᱠᱚ ᱦᱮᱸ ᱥᱤᱠᱟᱹᱨ ᱠᱟᱜ ᱜᱮᱭᱟ, ᱛᱟᱦᱚᱞᱮ ᱵᱚᱱ ᱫᱚᱦᱚ ᱠᱟᱜᱼᱟ᱾ ᱟᱵᱮᱱᱟᱜ ᱚᱱᱛᱮ ᱪᱮᱫ ᱞᱮᱠᱟ, ᱚᱱᱠᱟᱱᱟᱜ ᱦᱩᱰᱤᱧ ᱠᱚ ᱞᱟᱹᱜᱤᱫ ᱥᱮ ᱥᱮᱬᱟ ᱠᱚ ᱞᱟᱹᱜᱤᱫ ᱚᱱᱠᱟᱱᱟᱜ ᱠᱷᱮᱞᱚᱰ ᱠᱚ ᱦᱮᱯᱨᱟᱣ ᱢᱮᱱᱟᱜᱼᱟ ᱟᱥᱮ ᱵᱟᱝ?
ᱱᱚᱛᱮ ᱚᱱᱟ ᱠᱚ ᱥᱚᱪᱟᱣ ᱦᱩᱭᱩᱜ ᱠᱟᱱᱟ ᱵᱟᱴ ᱱᱤᱛᱚᱜ ᱱᱚᱝᱠᱟᱱᱟᱜ ᱦᱟᱜ ᱵᱟᱹᱱᱩᱜ ᱟᱠᱟᱫᱟ ᱱᱤᱛᱚᱜ ᱢᱟᱦᱟᱼᱜ᱾ ᱱᱤᱛᱚᱜ ᱫᱚ ᱚᱱᱠᱟ ᱫᱚ ᱦᱟᱸᱜ ᱵᱟᱱᱩᱜ ᱠᱟᱫᱟ, ᱞᱤᱠᱤᱱ ᱱᱟᱜ ᱥᱟᱪᱟᱣ ᱦᱩᱭᱩᱜ ᱠᱟᱱᱟ, ᱚᱱᱠᱟ ᱞᱟᱦᱟ ᱥᱮᱫ ᱠᱟᱹᱢᱤ ᱞᱟᱹᱜᱤᱫ ᱛᱮ᱾
ᱦᱮᱸ ᱫᱚᱨᱠᱟᱨᱟ ᱯᱳᱭᱞᱚ ᱫᱚ ᱟᱵᱚ ᱮᱸ ᱡᱟᱦᱟᱸᱱᱟᱜ ᱡᱤᱱᱤᱥ ᱥᱮ ᱡᱟᱦᱟᱸᱱᱟᱜ ᱠᱟᱹᱢᱤ ᱯᱚᱨᱟᱣ ᱯᱩᱨᱟᱹᱣ ᱞᱟᱹᱜᱤᱫ ᱟᱵᱚ ᱯᱳᱭᱞᱚ ᱩᱭᱦᱟᱹᱨ ᱞᱟᱜᱟᱣ ᱟᱵᱚᱱᱟ, ᱩᱭᱦᱟᱹᱨ ᱠᱟᱛᱮ ᱱᱚᱣᱟᱢ ᱵᱟᱰᱟᱭ ᱞᱮᱠᱷᱟᱱ ᱚᱠᱟ ᱵᱷᱟᱵ ᱛᱮ ᱪᱮᱫ ᱠᱟᱹᱢᱤ ᱞᱮᱠᱷᱟᱱ ᱪᱮᱫ ᱪᱤᱠᱟᱹᱜᱼ ᱟ ᱥᱮ ᱵᱟᱝ? ᱚᱱᱟ ᱠᱚ ᱟᱹᱜᱮ ᱯᱟᱹᱭᱞᱚᱹ ᱟᱵᱚ ᱵᱟᱰᱟᱭ ᱞᱟᱜᱟᱣ ᱢᱟ, ᱛᱟᱯᱚᱨᱮ ᱚᱱᱟ ᱠᱟᱹᱢᱤ ᱨᱮ ᱟᱬᱜᱚ ᱜᱮ ᱱᱟᱯᱟᱭᱟ ᱵᱟᱝ ᱥᱮ?
ᱦᱳᱸᱭ, ᱞᱟᱹᱠᱛᱤ ᱠᱟᱱᱟ᱾
ᱦᱮᱸ ᱮᱠᱟᱞ ᱜᱮ, ᱮᱠᱟᱞ ᱜᱮ᱾ ᱟᱫᱚ ᱚᱱᱟ ᱜᱮ ᱛᱤᱱᱟᱹᱜ ᱦᱚᱲ ᱠᱚ ᱱᱚᱣᱟ ᱠᱚ ᱩᱭᱦᱟᱹᱨᱮᱜᱼᱟ᱾ ᱟᱪᱪᱷᱟ, ᱡᱮᱢᱚᱱ ᱟᱵᱚ ᱡᱩᱫᱤ ᱵᱚᱱ ᱞᱟᱹᱭᱟ ᱥᱟᱱᱛᱟᱲ ᱟᱵᱚ ᱟᱵᱚ ᱦᱩᱭᱩᱜ ᱠᱟᱱᱟ ᱥᱟᱱᱛᱟᱲ ᱫᱚ ᱧᱮᱞ ᱠᱟᱱᱟ ᱡᱮ ᱡᱟᱦᱟᱸ ᱚᱱᱟ ᱠᱤᱨᱤᱧ ᱟᱹᱠᱷᱨᱤᱧ ᱠᱷᱮᱛ ᱨᱮ ᱧᱮᱞ ᱦᱩᱭ ᱠᱟᱱᱟ, ᱵᱟᱝ ᱩᱱᱟ
ᱟᱹᱰᱤ ᱛᱟᱭᱚᱢ ᱨᱮ ᱢᱮᱱᱟᱜ ᱦᱮᱞᱳ!